ᱦᱮᱞᱳ ᱜᱚᱝᱠᱮ ᱡᱚᱦᱟᱨ ᱜᱮ
ᱦᱩᱸ ᱡᱚᱦᱟᱨ ᱜᱮ
ᱜᱚᱢᱠᱮ ᱟᱡᱚᱢᱚᱜ ᱠᱟᱱᱟ ᱨᱚᱲ?
ᱦᱮᱸ ᱱᱟᱯᱟᱭ ᱛᱮᱜᱮ ᱟᱸᱡᱚᱢᱚᱜ ᱠᱟᱱᱟ᱾
ᱦᱩᱸ ᱪᱮᱫ ᱵᱤᱱ ᱪᱤᱠᱟᱹ ᱵᱟᱲᱮᱭᱮᱫᱟ ᱛᱟᱦᱚᱞᱮ ᱱᱤᱛᱚᱜ ᱫᱚ?
ᱟᱨ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ᱾ ᱚᱱᱠᱟ ᱫᱚ ᱪᱮᱫ ᱪᱤᱠᱟᱹ ᱫᱚ ᱵᱟᱝ ᱦᱩᱭᱩᱜ ᱠᱟᱱᱟ᱾
ᱦᱩᱸ ᱦᱩᱸ ᱟᱨ ᱛᱟᱦᱚᱞᱮ ᱱᱤᱛ ᱟᱹᱭᱩᱵ ᱡᱚᱢ ᱵᱟᱲᱟ ᱠᱚᱫᱚ ᱦᱩᱭᱩᱜ ᱟᱥᱮ ᱵᱟᱝ ᱜᱤᱫᱩᱵ ᱫᱟᱠᱟ ᱠᱚᱫᱚ? ᱤᱧ ᱫᱚ ᱦᱟᱸᱜ ᱪᱤᱠᱟᱹ ᱵᱟᱲᱟ ᱦᱚᱸ ᱵᱟᱝ ᱱᱚᱜᱚᱭ ᱦᱟᱜ ᱜᱤᱛᱤᱡ ᱵᱟᱲᱟ ᱜᱮ ᱦᱩᱭᱩ ᱟᱠᱟᱱᱟ ᱱᱚᱛᱮ ᱢᱟᱭ ᱫᱟᱜ ᱮᱫᱟᱭ ᱦᱟᱸᱜ᱾ ᱟᱫᱚ ᱚᱱᱟ ᱦᱟᱸᱜ ᱠᱟᱨᱮᱱᱴ ᱠᱚ ᱪᱟᱞᱟᱜᱼᱟ ᱠᱟᱨᱮᱱᱴ ᱠᱚ ᱪᱟᱞᱟᱣ ᱵᱟᱲᱟ ᱠᱟᱱᱟᱱᱟ ᱧᱩᱛ ᱨᱮ
ᱦᱳᱭ ᱦᱳᱭ ᱟᱞᱮᱥᱮᱫ ᱦᱚᱸ ᱚᱱᱠᱟᱟᱜᱮ ᱫᱟᱜ ᱵᱟᱲᱟᱭᱮᱫᱟᱭ
ᱦᱮᱸ ᱛᱟᱦᱚᱞᱮ ᱚᱱᱛᱮ ᱫᱚ ᱠᱤᱛᱩᱵ ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱡᱚᱢ ᱠᱚᱫᱚ ᱟᱣᱨᱤ ᱦᱩᱭᱩᱜᱳᱼᱟ ᱤᱥᱤᱱ ᱵᱟᱥᱟᱝ ᱦᱩᱭᱩᱜᱳᱜ ᱠᱟᱱᱟ ᱡᱚᱢᱼᱟ
ᱦᱩᱸ
ᱦᱩᱲᱩ ᱨᱚᱦᱚᱭ ᱠᱚᱫᱚ ᱮᱛᱚᱦᱚᱯ ᱮᱱᱟ ᱥᱮ ᱵᱟᱝ?
ᱦᱮᱸ ᱮᱛᱚᱦᱚᱵ ᱫᱚ ᱮᱛᱚᱦᱚᱵ ᱠᱟᱱᱟ ᱦᱟᱸᱜ ᱱᱚᱜ-ᱚᱭ ᱛᱮᱦᱤᱧ ᱫᱚ ᱦᱟᱸᱜ ᱵᱷᱟᱜᱤ ᱜᱮ ᱦᱜ ᱫᱟᱜ ᱫᱚᱭ ᱮᱢ ᱠᱟᱣᱫᱟ ᱥᱮᱛᱟᱜ ᱠᱷᱚᱱ ᱜᱮ᱾ ᱫᱚ ᱡᱚᱢ ᱠᱚᱣᱟᱟᱱ ᱜᱮ ᱦᱟᱸᱜ ᱦᱩᱲᱩ ᱨᱚᱦᱚᱭ ᱠᱚᱫᱚ
ᱦᱳᱭ ᱟᱫᱚ ᱫᱟᱜ ᱡᱟᱹᱲᱤ ᱛᱟᱟᱹᱜᱤ ᱨᱮᱜᱮᱛᱚ ᱫᱟᱜ ᱡᱟᱹᱲᱤ ᱡᱩᱫᱤ ᱵᱟᱭ ᱫᱟᱜ ᱡᱟᱹᱲᱤᱭᱟ ᱛᱚᱵᱮ ᱠᱷᱟᱱ ᱫᱚ ᱟᱹᱰᱤ ᱮᱴᱠᱮᱴᱚᱬᱮ ᱨᱮ ᱯᱟᱲᱟᱣ ᱦᱩᱭᱩᱜᱼᱟ ᱥᱮ ᱟᱫᱚ ᱦᱚᱸᱜ ᱚᱭ ᱫᱟᱜ ᱡᱟᱹᱲᱤᱭᱟᱭ ᱱᱤᱛᱚᱜ ᱟᱫᱚ ᱨᱚᱦᱚᱭ ᱠᱚ ᱜᱟᱱᱚᱜ ᱜᱮᱭᱟ
ᱦᱮᱸ ᱦᱮᱸ ᱱᱤᱛᱚᱜ ᱫᱚ ᱦᱟᱜ ᱱᱚᱜᱼᱚᱭ ᱱᱚᱛᱮ ᱦᱚᱸ ᱢᱤᱫ ᱵᱟᱨ ᱛᱚᱞᱟ ᱠᱚᱫᱚ ᱦᱟᱨᱟ ᱫᱚ ᱦᱟᱨᱟ ᱜᱚᱫ ᱟᱠᱟᱱᱟ ᱨᱚᱦᱚᱭ ᱞᱮᱠᱟ ᱫᱚ ᱟᱨ ᱢᱤᱫ ᱵᱟᱨ ᱠᱷᱮᱛ ᱫᱚ ᱦᱟᱸᱜ ᱨᱚᱦᱚᱭ ᱠᱟᱱᱟ ᱟᱨ ᱢᱤᱫᱵᱟᱨ ᱛᱚᱞᱟ ᱫᱚ ᱠᱟᱹᱴᱤᱡ ᱦᱩᱰᱤᱧ ᱜᱮ ᱦᱟᱸᱜ ᱟᱹᱨᱤ ᱦᱟᱨᱟᱜ ᱚᱱᱟ ᱠᱚᱫᱚ ᱟᱫᱚ ᱚᱱᱟ ᱜᱟᱰᱟ ᱥᱩᱨ ᱠᱚᱨᱮᱱᱟᱜ ᱠᱷᱮᱛ ᱵᱟᱹᱫᱽ ᱠᱚᱜᱮ ᱦᱟᱸᱜ ᱢᱤᱫ ᱵᱟᱨ ᱨᱚᱦᱚᱭ ᱜᱚᱫ ᱟᱨ ᱵᱟᱹᱠᱤ ᱫᱚ ᱢᱮᱱᱟᱜ ᱜᱮᱭᱟ ᱫᱟᱜ ᱵᱟᱝᱛᱮ ᱛᱟᱺᱜᱤ ᱨᱮ ᱛᱟᱦᱮᱸ ᱦᱩᱭ ᱞᱮᱱᱟ ᱟᱫᱚ ᱪᱟᱸᱫᱳᱣᱟᱜ ᱪᱟᱸᱫᱚᱳᱣᱟᱜ ᱫᱟᱭᱟᱛᱮ ᱱᱤᱛᱳ ᱫᱟᱜ ᱧᱟᱢ ᱠᱟᱱ ᱨᱮ ᱨᱚᱦᱚᱭ ᱠᱟᱜ ᱜᱮ ᱵᱷᱟᱹᱜᱤᱭᱟ
ᱦᱮᱸ ᱮᱠᱟᱞ ᱮᱠᱟᱞ ᱟᱨ ᱱᱚᱣᱟ ᱡᱫᱤ ᱫᱟᱜ ᱫᱟᱜ ᱡᱟᱹᱲᱤ ᱦᱮᱱᱟᱜ ᱡᱩᱫᱤ ᱵᱟᱢ ᱨᱚᱦᱚᱭᱟ ᱛᱚᱵᱮ ᱠᱷᱟᱱᱟᱜ ᱛᱟᱭᱚᱢ ᱫᱟᱨᱟᱢ ᱟᱹᱰᱤ ᱮᱸᱴᱠᱮᱴᱚᱬᱮ ᱨᱮ ᱯᱟᱲᱟᱣ ᱦᱩᱭᱩᱜᱼᱟ ᱛᱚᱠᱷᱚᱱ ᱫᱚ ᱫᱟᱜ ᱵᱟᱝ ᱠᱩᱲᱟᱹᱜᱼᱟ ᱡᱮ ᱨᱚᱦᱚᱭᱟᱢ ᱟᱫᱚ ᱪᱮᱫ ᱛᱮ
ᱦᱮᱸ ᱩᱱ ᱥᱩᱚᱢᱚᱭ ᱫᱚ ᱫᱟᱜ ᱵᱟᱝ ᱧᱟᱢ ᱞᱟᱹᱜᱤᱫᱚᱜ ᱦᱟᱸᱜ
ᱚᱱᱟ ᱦᱚᱸ ᱠᱟᱛᱷᱟ ᱠᱟᱱ ᱜᱮᱭᱟ ᱚᱱᱟ ᱠᱷᱟᱹᱛᱤᱨ ᱤᱧ ᱫᱩᱧ ᱞᱟᱹᱭᱟ ᱡᱮ ᱱᱚᱣᱟ ᱚᱠᱛᱚ ᱦᱤᱛᱚᱜ ᱫᱟᱜ ᱠᱚ ᱢᱮᱱᱟᱜ ᱨᱮᱜᱮ ᱨᱚᱦᱚᱭ ᱫᱚ ᱮᱠᱟᱞ ᱞᱟᱹᱠᱛᱤ ᱠᱟᱱᱟ᱾ ᱟᱫᱚ ᱚᱱᱠᱟ ᱟᱯ ᱥᱮᱫ ᱫᱚ ᱪᱮᱫ ᱦᱩ ᱠᱚᱠᱚ ᱨᱚᱦᱚᱭ ᱜᱮᱭᱟ?
ᱱᱚᱛᱮ ᱫᱚ ᱦᱟᱜ ᱚᱱᱟ ᱥᱚᱨᱱᱚ ᱵᱩᱞᱮᱴ ᱟᱨ ᱚᱸ ᱪᱮᱫ ᱢᱤᱫᱴᱟᱜ ᱠᱚ ᱢᱮᱛᱟᱜ ᱠᱟᱱᱟ ᱦᱟᱜ ᱪᱮᱫ ᱦᱟᱸᱜ ᱢᱤᱫᱴᱮᱡ ᱪᱚ ᱢᱮᱛᱟᱜ ᱠᱟᱱᱟ ᱡᱟᱹᱥᱛᱤ ᱚᱱᱟ ᱜᱮᱠᱚ ᱨᱚᱦᱚᱭ ᱜᱮᱭᱟ ᱦᱟᱜ ᱟᱫᱚ ᱵᱟᱹᱧ ᱫᱤᱥᱟᱹᱭᱮᱫᱟ ᱱᱤᱛᱚᱜ ᱫᱚ ᱦᱟᱜ
ᱦᱳᱭ ᱦᱳᱭ ᱚᱱᱟ ᱠᱚᱜᱮ ᱟᱞᱮ ᱱᱚᱛᱮ ᱦᱚᱸ ᱚᱱᱠᱟ ᱥᱚᱨᱱᱚ ᱛᱟᱨᱯᱨᱮ ᱥᱚᱢᱚᱥᱤᱨᱤ ᱚᱱᱟᱠᱚ ᱦᱚᱲᱚ ᱜᱮ ᱠᱚ ᱥᱚᱨᱱᱚ ᱜᱮ ᱡᱚᱛᱚ ᱠᱷᱚᱱ ᱡᱟᱥᱛᱤ ᱠᱚ ᱨᱚ
ᱦᱮᱸ
ᱦᱳᱭ ᱟᱫᱚ ᱮᱱᱠᱷᱟᱱ ᱟᱫᱚ ᱚᱱᱟ ᱠᱚᱫᱚ
ᱵᱟᱡᱟᱨ ᱨᱮ ᱡᱮᱢᱚᱱ ᱱᱟᱣᱟ ᱱᱟᱣᱟ ᱦᱩᱲᱩ ᱠᱚᱠᱚ ᱦᱮᱡ ᱟᱠᱟᱱᱟ ᱟᱹᱰᱤ ᱨᱚᱠᱚᱢ ᱟᱭᱢᱟ ᱟᱭᱢᱟ ᱧᱩᱛᱩᱢ ᱛᱮ
ᱦᱳᱭ ᱟᱫᱚ ᱚᱱᱟ ᱦᱩᱲᱩ ᱠᱚᱫᱚ ᱦᱟᱱᱟ ᱫᱷᱚᱨᱚᱱ ᱫᱤᱱ ᱪᱟᱥ ᱞᱟᱹᱜᱤᱫ ᱟᱹᱰᱤ ᱵᱷᱟᱜᱮ ᱪᱮᱫᱟᱜ ᱥᱮ ᱛᱚᱠᱷᱚᱱ ᱫᱚ ᱚᱱᱟ ᱦᱩᱲᱩ ᱠᱚ ᱡᱚᱛᱱᱚ ᱦᱚᱸᱭ ᱧᱟᱢᱟ ᱟᱨ ᱱᱚᱜᱼᱚᱭ ᱱᱚᱣᱟ ᱵᱚᱨᱥᱟ ᱫᱤᱱ ᱫᱚ ᱛᱤᱡᱩ ᱠᱚ ᱟᱹᱰᱤ ᱡᱟᱹᱥᱛᱤ ᱠᱚ ᱞᱟᱜᱟᱜᱼᱟ᱾ ᱡᱟᱦᱟᱸᱛᱤᱨ ᱚᱱᱟ ᱮᱠᱷᱚᱱ ᱫᱚ ᱥᱚᱨᱱᱚ ᱜᱮ ᱵᱷᱟᱜᱮᱭᱟ ᱮᱠᱷᱚᱱ ᱫᱚ ᱪᱟᱥ ᱫᱚ
ᱦᱮᱸ ᱡᱟᱹᱥᱛᱤ ᱫᱚ ᱚᱱᱟᱜᱮ ᱦᱟᱜ ᱪᱟᱥᱚᱜ ᱟᱛᱚ ᱟᱫᱚ ᱚᱱᱟᱛᱮ ᱵᱟᱰᱟᱭ ᱫᱚ ᱵᱟᱰᱟᱭ ᱨᱮᱦᱟ ᱟᱫᱚ ᱵᱟᱝ ᱫᱤᱥᱟᱹᱜ ᱠᱟᱱᱟ ᱱᱤᱛᱚᱜ ᱫᱚ ᱦᱟᱸᱜ᱾ ᱦᱮᱸ
ᱦᱮᱸ
ᱛᱟᱦᱚᱞᱮ ᱚᱱᱛᱮ ᱫᱚ ᱥᱚᱵᱽᱡᱤ ᱠᱚᱫᱚ ᱪᱮᱫ ᱞᱮᱠᱟ ᱪᱟᱥ ᱵᱟᱥ ᱠᱚ ᱦᱩᱭᱩᱜ ᱜᱮᱭᱟ?
ᱦᱮᱸ ᱥᱚᱵᱡᱤ ᱫᱚ ᱟᱹᱰᱤ ᱡᱟᱹᱥᱛᱤ ᱜᱮ ᱪᱟᱥᱵᱟᱥ ᱦᱩᱭᱩᱜ ᱜᱮᱭᱟ ᱱᱚᱣᱟ ᱠᱚᱨᱮ ᱫᱚ᱾ ᱞᱟᱹᱭ ᱜᱟᱱᱚᱜᱼᱟ ᱱᱚᱣᱟ ᱟᱞᱮ ᱟᱛᱳ ᱨᱮᱱ ᱥᱟᱱᱟᱢ ᱯᱨᱚᱛᱛᱮᱠ ᱚᱲᱟᱜ ᱨᱮᱜᱮ ᱥᱚᱵᱡᱤ ᱠᱚᱫᱚ ᱠᱚ ᱨᱚᱦᱚᱭ ᱜᱮᱭᱟ ᱟᱨ ᱚᱲᱟᱜ ᱚᱲᱟᱜ ᱡᱚᱛᱚ ᱦᱚᱲ ᱜᱮ ᱟᱠᱷᱨᱤᱧ ᱞᱟᱹᱜᱤᱫ ᱛᱮ ᱚᱱᱟ ᱥᱚᱵᱡᱤ ᱠᱚᱫᱚ ᱠᱚ ᱨᱚᱦᱚᱭ ᱜᱮᱭᱟ
ᱦᱮᱸ
ᱦᱮᱸ
ᱟᱨ ᱱᱚᱛᱮ ᱦᱚᱸ ᱚᱱᱠᱟ ᱜᱮ ᱡᱟᱹᱥᱛᱤ ᱜᱮ ᱥᱚᱵᱽᱡᱤ ᱠᱚᱫᱚ ᱪᱟᱥ- ᱜᱮᱭᱟ ᱱᱚᱛᱮ ᱦᱚᱸ ᱢᱟᱱᱮ ᱡᱟᱹᱥᱛᱤᱨ ᱵᱷᱟᱜᱽ ᱫᱚ ᱵᱟᱡᱟᱨ ᱨᱮ ᱟᱠᱷᱨᱤᱧ ᱞᱟᱹᱜᱤᱫ ᱜᱮ ᱟᱨ ᱚᱲᱟᱜ ᱨᱮᱢᱟ ᱡᱚᱢᱚᱜ ᱜᱮᱭᱟ᱾ ᱟᱨ ᱦᱚᱪᱪᱷᱮ ᱛᱟᱦᱚᱞᱮ ᱱᱤᱭᱟᱹ ᱵᱟᱨ ᱫᱚ ᱚᱱᱛᱮ ᱡᱚᱱᱰᱨᱟ ᱠᱚ ᱨᱟᱦᱮᱹᱲ ᱠᱚ ᱪᱮᱫ ᱞᱮᱠᱟ ᱮᱨ ᱵᱟᱲᱟ ᱦᱩᱭ ᱟᱠᱟᱱᱟ?
ᱟᱫᱚ ᱟᱞᱮ ᱱᱚᱶᱟ ᱯᱟᱦᱴᱟ ᱫᱚ ᱡᱚᱱᱰᱨᱟ ᱨᱟᱦᱮᱲ ᱫᱚ ᱩᱱᱟᱹᱜ ᱴᱟ ᱵᱟᱝᱠᱚ ᱨᱚᱦᱚᱭ ᱜᱮᱭᱟ᱾ ᱟᱨ ᱮᱨ ᱦᱚᱸᱠᱚ ᱮᱨ ᱜᱮᱭᱟ ᱚᱱᱟ ᱫᱚ, ᱱᱟᱛᱮ ᱢᱟ ᱡᱟᱹᱥᱛᱤ ᱠᱟᱛᱮ ᱥᱚᱵᱡᱤ ᱟᱨ ᱱᱚᱼᱚᱭ ᱵᱚᱨ ᱦᱩᱲᱩ ᱱᱚᱣᱟ ᱫᱚ ᱡᱟᱥᱛᱤ ᱠᱚ ᱨᱚᱦᱚᱭᱟ᱾
ᱦᱮᱸ ᱱᱚᱛᱮ ᱫᱚ ᱦᱟᱸᱜ ᱡᱚᱛᱚ ᱞᱮᱠᱟ ᱪᱟᱥ ᱫᱚᱠᱚ ᱪᱟᱥᱟ ᱥᱩᱫᱩ ᱚᱱᱟ ᱤᱭᱟᱹ ᱠᱚ ᱵᱟᱫᱟᱢ ᱠᱚ ᱚᱱᱟ ᱠᱚ ᱵᱟᱫ ᱛᱮ
ᱟᱪᱪᱷᱟ ᱟᱫᱚ ᱵᱟᱫᱟᱢ ᱢᱟ ᱟᱭ ᱮᱠᱷᱚᱱ ᱱᱟᱦᱟᱜ ᱫᱚ ᱵᱟᱝ ᱥᱮ ᱚᱱᱟ ᱫᱚ ᱯᱟᱨᱚᱢ ᱱᱟ ᱱᱟ ᱚᱠᱛᱚ ᱫᱚ᱾
ᱦᱮᱸ
ᱟᱪᱪᱷᱟ ᱱᱚᱣᱟ ᱥᱚᱵᱽᱡᱤ, ᱦᱮᱸ ᱞᱟᱹᱭ ᱢᱮ ᱟᱨ ᱞᱟᱹᱭ ᱮᱫᱟᱹᱧ ᱱᱮᱛᱟᱨ ᱚᱱᱟ ᱥᱚᱵᱽᱡᱤ ᱠᱚ ᱡᱟᱦᱟᱸ ᱯᱮ ᱪᱟᱥᱟ ᱚᱱᱟ ᱟᱠᱷᱨᱤᱧ ᱞᱟᱹᱜᱤᱫ ᱚᱱᱟ ᱫᱚ ᱟᱫᱚ ᱚᱠᱟ ᱠᱚᱨᱮ ᱯᱮ ᱟᱠᱷᱨᱤᱧ ᱜᱮᱭᱟ?
ᱟᱠᱷᱨᱤᱧ ᱫᱚ ᱦᱟᱸᱜ ᱱᱚᱝᱠᱟ ᱦᱟᱴ ᱠᱚᱨᱮ ᱟᱠᱷᱨᱤᱧᱚᱜᱼᱟ ᱟᱨ ᱵᱟᱠᱷᱟᱱ ᱯᱟᱹᱭᱠᱟᱹᱨ ᱠᱚ ᱥᱟᱵ ᱛᱟᱦᱮᱱᱟ᱾ ᱟᱫᱚ ᱩᱱᱠᱩ ᱜᱮ ᱦᱟᱸᱜ ᱯᱟᱹᱭᱠᱟᱹᱨ ᱜᱮ ᱚᱲᱟᱜ ᱚᱲᱟᱜ ᱠᱚ ᱦᱤᱡᱩᱜᱼᱟ ᱜᱟᱹᱰᱤ ᱛᱮᱜᱮ ᱜᱟᱹᱰᱤ ᱠᱟᱛᱮ ᱜᱮ ᱠᱚ ᱤᱫᱤᱭᱟ᱾ ᱟᱫᱚ ᱡᱟᱹᱥᱛᱤ ᱫᱚ ᱦᱟᱸᱜ ᱚᱱᱟ ᱵᱤᱞᱟᱹᱛᱤ ᱵᱮᱸᱜᱟᱲ ᱟᱨ ᱠᱚᱯᱤ ᱟᱨ ᱢᱟᱹᱨᱤᱪ ᱚᱱᱟ ᱠᱚᱜᱮ ᱦᱟᱜ ᱵᱤᱥᱤ ᱪᱟᱥᱚᱜᱼᱟ ᱚᱱᱠᱟ ᱫᱚ ᱚᱱᱟ ᱯᱟᱹᱭᱠᱟᱹᱨ ᱠᱚᱴᱷᱮᱱ ᱟᱠᱷᱨᱤᱧ ᱞᱮᱠᱟ ᱫᱚ ᱟᱨ ᱢᱤᱫᱵᱟᱨ ᱠᱚᱸᱰᱷᱟ ᱠᱚ ᱚᱱᱟ ᱦᱚᱛᱚᱫ ᱠᱚ ᱚᱱᱟᱢᱟ ᱵᱟᱲᱜᱮ ᱠᱚᱨᱮ ᱨᱚᱦᱚᱭ ᱠᱟᱜ ᱦᱟᱴ ᱠᱚᱨᱮ ᱮᱢᱱᱤ ᱟᱹᱛᱩ ᱠᱚᱨᱮ ᱦᱟᱯᱛᱟ ᱦᱟᱯᱛᱟ ᱵᱚᱱ ᱦᱟᱴᱚᱜ-ᱟ ᱛᱚ ᱯᱨᱚᱛᱛᱮᱠ ᱫᱤᱱ ᱜᱮ᱾
ᱦᱳᱭ ᱦᱳᱭ ᱚᱱᱠᱟ ᱜᱮ ᱟᱞᱮ ᱱᱚ ᱛᱮ ᱦᱚᱸ ᱚᱱᱠᱟᱜᱮ ᱢᱟᱱᱮ ᱟᱞᱮ ᱱᱚᱛᱮ ᱫᱚ ᱚᱱᱟ ᱵᱤᱞᱟᱹᱛᱤ ᱫᱚ ᱵᱟᱠᱚ ᱪᱟᱥᱟ ᱮᱱᱠᱷᱟᱱ ᱚᱱᱟ ᱪᱮᱫ ᱠᱚ ᱞᱟᱹᱭᱟ ᱥᱚᱥᱟ ᱵᱚᱨᱵᱚᱴᱤ ᱱᱚᱣᱟ ᱠᱚ ᱛᱟᱨᱯᱚᱨ
ᱦᱮ ᱠᱟᱨᱞᱟ ᱠᱩᱸᱫᱨᱤ ᱱᱚᱶᱟ ᱠᱚ ᱟᱹᱰᱤ ᱡᱟᱹᱥᱛᱤ ᱠᱚ ᱨᱚᱦᱚᱭᱟ᱾ ᱟᱫᱚ ᱱᱚᱣᱟ ᱠᱚ ᱥᱚᱵᱡᱤ ᱠᱚᱫᱚ ᱵᱟᱡᱟᱨ ᱫᱚ ᱩᱱᱟᱹᱜ ᱵᱟᱠᱚ ᱤᱫᱤᱭᱟ ᱦᱟᱴ ᱠᱚᱨᱮ ᱫᱚ ᱩᱱᱟᱹᱜ ᱡᱟᱹᱥᱛᱤ ᱵᱟᱠᱚ ᱤᱫᱤᱭᱟ᱾ ᱟᱫᱚ ᱚᱱᱠᱟ ᱟᱲᱚᱛ ᱠᱚ ᱵᱟᱹᱭᱥᱟᱹᱜ ᱜᱮᱭᱟ ᱛᱚ ᱢᱟᱱᱮ ᱯᱨᱚᱛᱛᱮᱠᱴᱤ ᱪᱚᱠᱳ ᱠᱚᱨᱮ ᱜᱮ ᱟᱲᱚᱛ ᱵᱟᱹᱭᱥᱟᱹᱜᱼᱟ᱾ ᱚᱱᱟ ᱪᱚᱠ ᱠᱚᱨᱮ ᱜᱮᱠᱚ ᱟᱠᱷᱨᱤᱧᱟ᱾
ᱚ ᱱᱚᱛᱮ ᱫᱚ ᱦᱟᱜ ᱚᱱᱟ ᱠᱚᱫᱚ ᱵᱟᱝ ᱢᱟᱱᱮ ᱚᱱᱛᱮ ᱫᱚ ᱦᱟᱸᱜ ᱛᱟᱞᱚᱞᱮ ᱤᱭᱟᱹ ᱡᱟᱦᱟᱱᱟᱜ ᱪᱟᱥᱚᱜᱼᱟ ᱚᱱᱟ ᱫᱚ ᱦᱟᱸᱜ ᱚᱱᱮ ᱠᱟᱨᱞᱟ ᱠᱚ ᱡᱟᱦᱟᱸᱢ ᱞᱟᱹᱭ ᱠᱮᱫ ᱵᱷᱚᱨᱵᱷᱚ ᱼᱼᱴᱤ ᱠᱚ ᱡᱟᱦᱟᱸ ᱫᱚ ᱮ ᱢᱟᱪᱟ ᱵᱮᱱᱟᱜᱼᱟ ᱦᱟᱸᱜ ᱢᱟᱪᱟ ᱠᱚ ᱵᱮᱱᱟᱜᱼᱟ ᱛᱚ ᱦᱟᱸᱜ
ᱦᱳᱭ ᱦᱳᱭ ᱚᱱᱟ ᱠᱚᱫᱚ ᱢᱟᱪᱟ ᱵᱮᱱᱟᱣ ᱠᱟᱛᱮ ᱠᱚ ᱪᱟᱥᱟ ᱦᱮᱸ
ᱚᱱᱛᱮ ᱫᱚ ᱛᱟᱦᱚᱞᱮ ᱚᱱᱠᱟ ᱱᱚᱛᱮ ᱫᱚ ᱚᱱᱠᱟ ᱫᱚ ᱦᱟᱸᱜ ᱵᱟᱝ ᱟᱹᱰᱤ ᱢᱤᱫ ᱵᱟᱨ ᱚᱲᱟᱜ ᱠᱚᱨᱮ ᱡᱟᱦᱟᱸᱭ ᱵᱟᱲᱜᱮ ᱠᱚᱨᱮ ᱠᱚ ᱨᱚᱦᱚᱭ ᱠᱷᱟᱱ᱾ ᱵᱟᱠᱷᱟᱱ ᱱᱚᱛᱮ ᱫᱚ ᱥᱩᱫᱩ ᱚᱱᱟ ᱠᱷᱮᱛ ᱵᱟᱹᱫᱽ ᱨᱮ ᱡᱟᱦᱟᱸ ᱮᱢᱱᱤ ᱱᱚᱨᱢᱟᱞ ᱠᱚᱯᱤ ᱟᱞᱩ ᱜᱟᱡᱚᱨ ᱢᱩᱞᱟᱹ ᱠᱚ ᱱᱚᱨᱢᱟᱞᱤ ᱚᱱᱠᱟ ᱢᱟᱪᱟ ᱫᱚ ᱵᱟᱝ ᱦᱳᱭᱳᱜ ᱜᱮᱭᱟ
ᱟᱪᱪᱷᱟ ᱟᱫᱚ ᱟᱞᱮ ᱱᱚᱛᱮ ᱫᱚ ᱚᱱᱠᱟ ᱢᱟᱪᱟ ᱵᱮᱱᱟᱣ ᱠᱟᱛᱮᱜ ᱜᱮᱞᱮ ᱪᱟᱥ ᱜᱮᱭᱟ ᱟᱫᱚ ᱚᱱᱟᱛᱮ ᱥᱩᱵᱤᱫᱷᱟᱜ-ᱟ ᱡᱮ ᱚᱱᱟ ᱯᱷᱚᱥᱚᱞ ᱠᱚ ᱵᱟᱝ ᱱᱚᱥ ᱴᱚᱜ-ᱟ ᱥᱮ ᱚᱱᱟ ᱡᱟᱦᱟᱸ ᱚᱛᱨᱮ ᱛᱟᱦᱮᱸ ᱞᱮᱱᱠᱷᱟᱱ ᱡᱟᱦᱟᱸ ᱞᱮᱠᱟ ᱚᱱᱟ ᱡᱟᱞᱤ ᱠᱚ ᱦᱟᱥᱟ ᱨᱮᱱᱟᱜ ᱛᱮ ᱜᱩᱡᱩᱜ ᱱᱚᱥᱴᱚᱜ ᱜᱮᱭᱟ ᱮᱱᱠᱷᱟᱱ ᱢᱟᱪᱟᱨᱮ ᱛᱟᱦᱮᱸ ᱞᱮᱱᱠᱷᱟᱱ ᱚᱱᱟ ᱡᱟᱹᱞᱤ ᱠᱚᱫᱚ ᱵᱟᱝ ᱱᱚᱥᱴᱚᱜ-ᱟ
ᱦᱩᱸ ᱟᱫᱚ ᱱᱚᱛᱮ ᱫᱚ ᱚᱱᱠᱟ ᱢᱟᱪᱟ ᱨᱮᱱᱟᱜ ᱠᱚᱫᱚ ᱵᱟᱝ ᱦᱟᱸᱜ ᱚᱱᱟ ᱛᱮᱜᱮ ᱠᱟᱹᱴᱤᱡ ᱤᱭᱟᱹ ᱰᱤᱯᱷᱟᱨᱮᱱᱴ ᱠᱟᱹᱴᱤᱡ ᱵᱷᱮᱜᱟᱨ ᱧᱚᱜ ᱜᱮᱭᱟ ᱚᱱᱛᱮ ᱫᱚ ᱦᱟᱸᱜ ᱞᱟᱹᱭ ᱜᱟᱱᱚᱜ-ᱟ ᱡᱮ ᱚᱛ ᱪᱮᱛᱟᱱ ᱨᱮ ᱡᱟᱦᱟᱸ ᱱᱟᱹᱲᱤ ᱨᱮᱱᱟᱜ ᱡᱚ ᱚᱱᱟ ᱵᱮᱥᱤ ᱡᱟᱹᱥᱛᱤ ᱪᱟᱥᱚᱜ ᱜᱮᱭᱟ ᱱᱚᱛᱮ ᱫᱚ ᱚᱛ ᱠᱷᱚᱱ ᱢᱤᱫ ᱜᱷᱚᱱᱴᱮ ᱦᱟᱨᱟᱜ ᱫᱟᱨᱮ ᱠᱚᱜᱮ
ᱦᱳᱭ ᱦᱳᱭ ᱟᱪᱪᱷᱟ ᱟᱞᱮ ᱟᱫᱚ ᱟᱞᱮ ᱛᱚ ᱫᱟᱜ ᱦᱚ ᱟᱹᱰᱤ ᱡᱟᱹᱥᱛᱤ ᱫᱟᱜᱟᱭ ᱛᱚ ᱚᱱᱠᱟ ᱵᱟᱢ ᱢᱟᱪᱟ ᱟᱜ-ᱟ ᱥᱮ ᱚᱛ ᱠᱷᱚᱱ ᱪᱮᱛᱟᱱ ᱨᱮ ᱵᱟᱢ ᱤᱫᱤᱭᱟ ᱛᱚᱵᱮ ᱠᱷᱟᱱ ᱫᱚ ᱫᱟᱜ ᱛᱮᱜᱮ ᱚᱱᱟ ᱠᱚᱫᱚ ᱫᱟᱜ ᱛᱮ ᱦᱟᱥᱟ ᱨᱮ ᱞᱚᱴᱚ ᱯᱚᱴᱚ ᱠᱟᱛᱮ ᱱᱚᱣᱟ ᱱᱚᱥᱴᱚᱜ-ᱟ ᱟᱫᱚ
ᱦᱩᱸ ᱛᱟᱦᱚᱞᱮ ᱜᱚᱝᱠᱮ ᱚᱱᱛᱮ ᱫᱚ ᱢᱟᱱᱮ ᱫᱟᱜ ᱫᱚ ᱪᱮᱫ ᱞᱮᱠᱟ ᱥᱚᱝᱠᱚᱴ ᱧᱚᱜ ᱥᱮ ᱚᱱᱠᱟ ᱯᱮ ᱧᱟᱢ ᱜᱮᱭᱟ?
ᱵᱟᱝ ᱵᱟᱝ ᱫᱟᱜ ᱫᱚ ᱩᱱᱟᱹᱜ ᱵᱟᱝ ᱞᱮ ᱥᱚᱝᱠᱚᱴᱚᱜᱼᱟ᱾ ᱥᱮᱨᱢᱟ ᱡᱟᱹᱲᱤ ᱛᱮ ᱡᱩᱫᱤ ᱵᱟᱝ ᱧᱟᱢᱚᱜ ᱠᱷᱟᱱ ᱚᱱᱠᱟᱱ ᱢᱤᱱᱤ ᱠᱚ ᱦᱮᱱᱟᱜ-ᱟ ᱥᱟᱵᱢᱟᱨᱥᱟᱞ ᱠᱚ ᱦᱮᱱᱟᱜ-ᱟ ᱵᱟᱱᱩᱜ-ᱟ ᱛᱟᱨᱯᱚᱨ ᱵᱟᱸᱫᱽ ᱯᱩᱠᱷᱨᱤ ᱠᱚᱢᱟ ᱢᱮᱱᱟᱜ ᱜᱮᱭᱟ ᱱᱚᱣᱟ ᱠᱚ ᱠᱷᱚᱱᱟᱜ ᱫᱟᱜ ᱨᱟᱠᱟᱵ ᱠᱟᱛᱮᱫ ᱪᱟᱥ ᱫᱚ ᱜᱟᱱᱚᱜ ᱜᱮᱭᱟ ᱡᱩᱫᱤ ᱱᱚ-ᱚᱭ
ᱵᱚᱪᱷᱚᱨ ᱨᱮ ᱪᱮᱫ ᱞᱮᱠᱟ ᱢᱤᱫ ᱫᱷᱟᱣ ᱥᱮ ᱵᱟᱨ ᱫᱷᱟᱣ ᱪᱟᱥᱚᱜ ᱜᱮ
ᱵᱟᱨ ᱫᱷᱟᱣ ᱜᱮ ᱦᱩᱲᱩ ᱜᱮ ᱵᱟᱨ ᱫᱷᱟᱭᱞᱮ ᱪᱟᱥᱟ ᱟᱨ ᱚᱱᱟ ᱥᱟᱶᱛᱮ ᱥᱚᱵᱡᱤ ᱟᱞᱩ ᱠᱚᱢᱟ ᱢᱮᱱᱟᱜ ᱜᱮᱭᱟ
ᱦᱩᱸ ᱦᱩᱸ
ᱟᱨ ᱟᱯᱮ ᱚᱱᱛᱮ ᱫᱚ
ᱱᱚᱛᱮ ᱫᱚ ᱦᱟᱸᱜ ᱢᱤᱫ ᱫᱷᱟᱣ ᱜᱮ ᱪᱟᱥᱚᱜ- ᱟ ᱟᱫᱚ ᱚᱱᱟ ᱜᱟᱰᱟ ᱥᱩᱨ ᱠᱚᱨᱮᱱ ᱡᱟᱦᱟᱸᱭ ᱠᱚᱣᱟᱜ ᱠᱟᱹᱴᱤᱡ ᱵᱟᱹᱫ ᱠᱚ ᱢᱮᱱᱟᱜ ᱛᱟᱠᱚᱣᱟ᱾ ᱩᱱᱠᱩ ᱜᱮ ᱦᱟᱜ ᱵᱚᱪᱷᱚ ᱨᱮ ᱵᱟᱨ ᱫᱷᱟᱣ ᱠᱚ ᱪᱟᱥ ᱜᱮᱭᱟ᱾ ᱢᱤᱫ ᱵᱟᱨ ᱠᱷᱮᱛ ᱜᱮ ᱦᱮᱸ ᱱᱟᱠᱷᱟᱱ ᱵᱚᱪᱷᱚᱨ ᱨᱮ ᱢᱤᱫ ᱫᱷᱟᱣ᱾ ᱜᱮ ᱞᱟᱹᱭ ᱫᱚ ᱱᱚᱣᱟ ᱱᱚᱣᱟ ᱤᱭᱟᱹ ᱥᱤᱡᱤᱱ ᱵᱚᱨᱥᱟ ᱥᱚᱢᱚᱭ ᱜᱮ ᱦᱟᱸᱜ ᱪᱟᱥ ᱫᱤᱱ ᱜᱮ ᱢᱤᱫ ᱫᱷᱟᱣ ᱜᱮ᱾ ᱱᱤᱭᱟᱹ ᱥᱩᱡᱳᱜ ᱨᱮ ᱦᱮᱸ᱾
ᱟᱨ ᱟᱞᱮ ᱱᱚᱣᱟ ᱴᱚᱴᱷᱟ ᱫᱚ ᱚᱱᱠᱟ ᱢᱟᱱᱮ ᱫᱟᱜ ᱨᱮᱱᱟᱜ ᱮᱴᱠᱮᱴᱚᱲᱮ ᱫᱚ ᱵᱟᱝ ᱦᱩᱭᱩᱜᱼᱟ᱾ ᱟᱨ ᱡᱩᱫᱤ ᱵᱟ ᱱᱮᱥ ᱢᱚᱱᱮ ᱢᱮ ᱡᱩᱫᱤ ᱵᱟᱭ ᱫᱟᱜᱼᱟ ᱦᱚᱸᱜᱼᱚᱭ ᱫᱟᱜ ᱮᱫ ᱜᱮᱭᱟ ᱮᱱᱛᱮᱨᱮᱦᱚᱸ ᱡᱩᱫᱤ ᱟᱸᱜ ᱢᱚᱱᱮᱭ ᱮᱫᱤᱧ ᱡᱩᱫᱤ ᱵᱟᱭ ᱫᱟᱜᱟ ᱛᱚᱵᱮ ᱨᱮᱦᱚᱸ ᱟᱞᱮ ᱱᱚᱶᱟ ᱠᱚᱨᱮ ᱫᱚ ᱦᱩᱲᱩ ᱫᱚ ᱟᱹᱰᱤ ᱟᱨᱟᱢ ᱥᱮᱜᱮ ᱪᱟᱥᱚᱜ ᱛᱟᱠᱚᱣᱟ ᱟᱨ ᱚᱱᱟ ᱦᱚᱸ ᱢᱟᱱᱮ ᱮᱠᱫᱚᱢ ᱡᱟᱦᱟᱸ ᱛᱤᱱᱟᱹᱜ ᱞᱟᱹᱠᱛᱤ ᱢᱮᱱᱟᱜᱼᱟ ᱩᱱᱟᱹᱜ ᱫᱟᱜ ᱫᱚᱠᱚ ᱧᱟᱢ ᱜᱮᱭᱟ᱾
ᱦᱩᱸ᱾ ᱱᱤᱛᱚᱜ ᱫᱚ ᱦᱟᱸᱜ ᱮᱴᱠᱮᱼᱴᱚᱬᱮ ᱫᱚ ᱚᱱᱠᱟ ᱫᱚ ᱱᱚᱱᱛᱮ ᱫᱚ ᱵᱟᱝ ᱧᱮᱞᱚᱜᱼᱟ ᱱᱚᱛᱮ ᱦᱟᱸᱜ ᱠᱟᱹᱴᱤᱡ ᱮᱴᱠᱮᱼᱴᱚᱬᱮᱜᱼᱟ ᱠᱟᱨᱚᱱ, ᱱᱤᱛᱚᱜ ᱫᱟᱜ ᱛᱮᱜ ᱮ ᱫᱟᱜ ᱠᱟᱜ ᱠᱟᱱᱟ ᱦᱟᱸᱜ ᱯᱚᱨᱮ ᱫᱚ ᱦᱟᱸᱜ ᱟᱫᱚ ᱵᱟᱭ ᱫᱟᱜᱟ ᱦᱟᱸᱜ᱾ ᱚ-ᱚ-ᱚᱥᱚ-ᱚᱥᱚᱢᱚᱭ ᱨᱮ ᱥᱩᱫᱩᱭ ᱫᱟᱜ ᱜᱤᱰᱤ ᱠᱟᱜ ᱠᱟᱱᱟ ᱱᱤᱛᱳᱜ ᱫᱚ ᱦᱟᱸᱜ᱾
ᱦᱳᱭ ᱦᱚᱸᱜ ᱚᱱᱠᱟ ᱜᱮᱛᱚ ᱧᱮᱞᱚᱜ ᱠᱟᱱᱟ ᱮᱸ ᱪᱟᱞᱟᱣᱮᱱ ᱵᱟᱨ᱾ ᱦᱩᱸ ᱯᱩᱱ ᱵᱚᱪᱷᱚᱨ ᱢᱟᱲᱟᱝ ᱠᱷᱚᱱ ᱫᱚ ᱡᱮ ᱦᱚᱸ ᱚᱭ ᱢᱟᱲᱟᱝ ᱨᱮ ᱯᱳᱭᱞᱳ ᱫᱚᱢᱮ ᱟᱹᱨᱤ ᱡᱟᱹᱥᱛᱤᱭᱟ ᱠᱟᱱ᱾ ᱫᱟᱜᱟᱭ ᱵᱩᱱᱱᱟ ᱠᱮᱫᱟᱭ᱾ ᱜᱚᱴᱟ ᱵᱟᱸᱫᱷ ᱯᱩᱠᱷᱨᱤ ᱠᱚ ᱡᱚᱛᱚ ᱯᱮᱨᱮᱡ ᱠᱮᱫᱟᱭ ᱟᱫᱚ ᱵᱟᱥ ᱚᱱᱟᱜᱮ ᱦᱚᱭᱱᱟ ᱡᱟᱦᱟᱸᱭ ᱠᱚ ᱨᱚᱦᱚᱭ ᱠᱮᱫ ᱠᱷᱟᱱ ᱨᱚᱦᱚᱭ ᱠᱮᱫᱟ ᱠᱚ ᱛᱟᱭᱚᱢ ᱫᱟᱨᱟᱢ ᱟᱨᱦᱚᱸ ᱛᱟᱞᱟ ᱨᱮᱫᱚ ᱟᱫᱚ ᱵᱟᱭ ᱫᱟᱜᱟ ᱮᱠᱟᱞ ᱛᱮ ᱡᱚᱠᱷᱚᱱ ᱦᱩᱲᱩ ᱠᱚ ᱵᱤᱞᱤ ᱜᱮ ᱤ ᱵᱤᱞᱮᱭ ᱟᱠᱟᱱᱟ ᱦᱚᱲ ᱠᱚ ᱜᱮᱫ ᱩᱞᱴᱟᱹᱣ ᱠᱟᱫᱟ ᱥᱮ ᱤᱨ ᱩᱞᱴᱟᱹᱣ ᱠᱟᱫᱟ ᱛᱚᱠᱷᱚᱱ ᱟᱫᱚ ᱟᱨᱦᱚᱸ ᱡᱟᱹᱥᱛᱤ ᱫᱟᱜᱟᱭ᱾
ᱦᱮᱸ ᱩᱱᱫᱚ ᱡᱟᱹᱥᱛᱤ ᱫᱟᱜᱟᱭ ᱟᱫᱚ ᱡᱟᱦᱟᱸ ᱤᱨ ᱦᱩᱲᱩ ᱠᱚᱦᱚᱸ ᱟᱫᱚ ᱰᱩᱵᱩᱡᱚᱜᱼᱟ᱾
ᱦᱮᱸ ᱟᱫᱚ ᱚᱱᱟ ᱤᱨ ᱦᱩᱲᱩ ᱰᱩᱵᱩᱡ ᱞᱮᱱᱠᱷᱟᱱ ᱚᱸᱰᱮ ᱜᱮ ᱫᱟᱨᱮᱜᱼᱟ ᱟᱨᱦᱚᱸ᱾ ᱛᱟᱦᱚᱞᱮ ᱚᱱᱟ ᱠᱚᱫᱚ ᱱᱚᱥ
ᱦᱮᱸ ᱟᱫᱚ ᱩᱱ ᱥᱩᱢᱚᱭ ᱡᱷᱟᱢᱮᱞᱟ ᱛᱟᱦᱮᱸᱱᱟ ᱡᱮ ᱤᱨ ᱦᱩᱲᱩ ᱚᱱᱠᱟ ᱜᱮ ᱵᱟᱨᱫᱤᱱ ᱵᱷᱤᱛᱤᱨ ᱛᱮ ᱨᱟᱠᱟᱵ ᱟᱹᱜᱩᱭ ᱦᱩᱭᱩᱜᱼᱟ᱾
ᱦᱳᱭ ᱟᱫᱚ ᱚ ᱛᱚᱠᱷᱚᱱ ᱫᱚ ᱚᱠᱟᱞᱮᱠᱟ ᱚᱥᱩᱵᱤᱫᱟ ᱱᱤᱭᱟᱹ ᱡᱮ ᱟᱢ ᱡᱟᱦᱟᱸ ᱦᱩᱲᱩᱢ ᱤᱨ ᱩᱞᱴᱟᱹᱣ ᱠᱟᱫᱟ ᱚᱱᱟ ᱫᱚ ᱚ ᱛᱮᱦᱤᱧ ᱥᱮᱛᱟᱜ ᱨᱮᱢ ᱤᱨ ᱠᱟᱜ ᱠᱷᱟᱱ ᱛᱟᱨᱟᱥᱤᱧ ᱛᱮ ᱛᱚᱞ ᱠᱟᱛᱮᱜ ᱜᱟᱯᱟ ᱛᱮᱜᱮ ᱟᱫᱚ ᱚᱱᱟ ᱫᱚ ᱮᱸ ᱠᱷᱟᱹᱨᱟᱹᱭ ᱛᱮ ᱟᱹᱜᱩᱭ ᱢᱮ ᱟᱨ ᱠᱷᱟᱹᱨᱟᱹᱭ ᱛᱮ ᱟᱹᱜᱩ ᱠᱟᱛᱮᱜ ᱦᱚᱸᱛᱚ ᱚᱱᱠᱟ ᱩᱸ ᱥᱚᱢᱚᱭ ᱵᱟᱹᱱᱩᱜᱼᱟ ᱡᱮᱛᱚ ᱥᱟᱢᱴᱟᱣ ᱦᱩᱭᱩᱜ ᱛᱟᱢᱟ, ᱟᱨ ᱵᱟᱝᱠᱷᱟᱱ ᱚᱸᱰᱮ ᱦᱚᱸ ᱞᱚᱦᱚᱫᱚᱜᱼᱟ᱾
ᱟ ᱠᱷᱟᱱ ᱱᱮ ᱡᱷᱟᱠᱟ ᱠᱟᱛᱮᱜ ᱫᱚᱦᱚ ᱠᱟᱜ ᱦᱩᱭᱩᱜᱼᱟ᱾ ᱮ ᱮᱱᱛᱮ ᱨᱮᱦᱚᱸ ᱛᱚ ᱮᱱᱛᱮ ᱨᱮᱦᱚᱸ ᱞᱚ ᱜᱮᱞᱮ ᱫᱚ ᱞᱚᱦᱚᱫᱚᱜ ᱜᱮᱭᱟᱭ᱾
ᱦᱳᱭ, ᱦᱳᱭ᱾ ᱟᱫᱚ ᱩᱱᱟᱹᱜ ᱡᱟᱹᱥᱛᱤ ᱦᱩᱲᱩ ᱛᱚ ᱟᱫᱚ ᱰᱷᱟᱠᱟ ᱠᱟᱛᱮᱜ ᱫᱚᱦᱚᱭ ᱨᱮᱦᱚᱸ ᱟᱫᱚ ᱩᱱᱟᱹᱜ ᱥᱚ ᱚᱠᱛᱚ ᱵᱟᱹᱱᱩᱜᱼᱟ ᱥᱮ ᱩᱱᱟᱹᱜ ᱡᱮ ᱵᱷᱟᱜᱤ ᱵᱷᱟᱵ ᱛᱮᱢ ᱱᱟᱯᱟᱭᱟᱢ ᱥᱮ ᱡᱟᱜ ᱜᱮ ᱨᱚᱦᱚᱭᱟᱢ ᱛᱟᱦᱚᱞᱮ ᱚᱱᱟ ᱫᱚ᱾ ᱟᱹᱰᱤ ᱮᱴᱠᱮᱼᱴᱚᱲᱮ ᱨᱮᱜᱮ ᱯᱟᱲᱦᱟ ᱦᱩᱭᱩᱜᱼᱟ ᱯᱟᱲᱦᱟ ᱦᱩᱭᱩᱜᱼᱟ ᱟᱫᱚ ᱱᱚᱝᱠᱟ ᱟᱞᱮ ᱱᱚᱣᱟ ᱯᱟᱦᱴᱟ ᱨᱮᱫᱚ᱾ ᱡᱟᱦᱟᱸᱭ ᱠᱚᱣᱟᱜ ᱚᱱᱠᱟ ᱥᱟᱛᱤ ᱠᱩᱰᱟᱹᱢ ᱠᱚ ᱦᱮᱱᱟᱜᱼᱟ ᱚᱱᱟ ᱠᱚᱨᱮ ᱠᱚ ᱫᱚᱦᱚᱭ ᱜᱮᱭᱟ ᱟᱨ ᱵᱟᱝᱠᱷᱟᱱ ᱠᱷᱟᱹᱨᱟᱹᱭ ᱠᱚᱨᱮ ᱜᱮ ᱫᱚᱦᱚ ᱦᱩᱭᱩᱜ ᱜᱮᱭᱟ᱾
ᱦᱩᱸ, ᱟᱨ ᱱᱤᱛᱚ ᱫᱚ ᱩᱸ ᱟᱞᱮ ᱥᱮᱰ ᱫᱚ ᱱᱚᱱᱛᱮ ᱫᱚ ᱢᱟᱱᱮ ᱠᱤᱪᱷᱩ ᱫᱚᱠᱚ ᱟᱹᱜᱩᱭ ᱜᱮᱭᱟ ᱚᱲᱟᱜ ᱠᱷᱟᱹᱨᱟᱹᱭ ᱨᱮᱠᱚ ᱫᱚᱦᱚᱭᱟ ᱟᱨ ᱵᱟᱠᱷᱟᱱ ᱵᱟᱹᱫᱽ ᱠᱚᱨᱮ ᱜᱮ ᱮᱱᱦᱤᱞᱳᱜ ᱫᱚᱠᱚ ᱡᱷᱟᱠᱟ ᱦᱚᱴᱚᱠᱟᱜᱼᱟ᱾ ᱟᱨ ᱵᱟᱠᱷᱟᱱ ᱠᱤᱪᱩ ᱠᱤ ᱠᱤᱪᱷᱩ ᱫᱚ ᱵᱟᱹᱫ ᱨᱮ ᱤᱫᱤ ᱠᱟᱛᱮ ᱚᱱᱰᱮ ᱮᱠᱟᱞ ᱛᱮᱠᱚ ᱫᱟᱞ ᱩᱛᱟᱹᱨᱟ ᱚᱱᱰᱮ ᱴᱮᱠᱴᱟᱨ ᱠᱚᱠᱚ ᱤᱫᱤ ᱠᱟᱜ-ᱟ᱾ ᱫᱟᱞ ᱩᱛᱟ. ᱨ ᱛᱮ ᱡᱚᱛᱚ ᱦᱩᱲᱩ ᱠᱚ ᱟᱹᱜᱩᱭᱟ ᱟᱨ ᱠᱷᱚᱲ ᱠᱚᱫᱚ ᱯᱚᱨᱮᱛᱮ ᱚᱸᱰᱮ ᱦᱚ ᱚᱱᱟ ᱤᱭᱟᱹ ᱠᱟᱛ ᱠᱚ ᱟᱹᱜᱩᱭ ᱛᱟᱠᱚ ᱵᱩᱥᱩᱵ
ᱦᱳᱭ ᱚᱱᱠᱟ ᱦᱚᱸ ᱚᱱᱠᱟ ᱦᱚᱸ ᱧᱮᱞᱚᱜ ᱠᱟᱱ ᱜᱮᱭᱟ ᱡᱮ ᱟᱫᱚᱢ ᱟᱫᱚᱢ ᱴᱚᱴᱷᱟ ᱠᱚᱨᱮ ᱫᱚ ᱚᱱᱠᱟ ᱵᱟᱹᱫ ᱨᱮᱠᱚ ᱫᱟᱞᱮᱫ ᱛᱟᱠᱚᱣᱟ, ᱟᱨ ᱟᱯᱮ ᱚᱱᱟ ᱫᱷᱟᱨᱮ ᱱᱮᱛᱟᱨ ᱫᱚ ᱟᱫᱚ ᱦᱟᱱᱟ ᱦᱩᱲᱩ ᱤᱨ ᱜᱟᱹᱰᱤ ᱠᱚ ᱦᱮᱡ ᱠᱷᱟᱱ ᱫᱚ ᱵᱟᱠᱚ ᱡᱩᱫ ᱫᱟ ᱚᱱᱟᱛᱮ᱾
ᱦᱳᱲᱳ ᱤᱨ ᱜᱟᱹᱰᱤ ᱫᱚ ᱦᱟᱸᱜ ᱤᱨ ᱫᱚᱠᱚ ᱤᱨ ᱪᱚᱭᱮᱫ ᱜᱮᱭᱟ ᱠᱤᱪᱷᱩᱴᱟᱜ, ᱠᱟᱨᱚᱱ ᱱᱚᱛᱮ ᱫᱚ ᱦᱟᱸᱜ ᱵᱩᱥᱩᱵ ᱨᱮᱱᱟᱜ ᱪᱟᱹᱞ ᱡᱟᱹᱥᱛᱤ ᱢᱮᱱᱟᱜᱼᱟ᱾ ᱛᱚ ᱦᱮᱸ ᱟᱫᱚ ᱵᱩᱥᱩᱵ ᱦᱚᱸ ᱵᱟᱠᱷᱟᱡ ᱵᱟᱝ ᱧᱟᱢᱚᱜ ᱠᱟᱱᱟ ᱵᱟᱠᱷᱟᱡ ᱦᱩᱲᱩ ᱫᱚ ᱧᱟᱢᱚᱜ ᱠᱟᱱᱟ ᱵᱩᱥᱩᱵ ᱫᱚ ᱵᱮᱠᱟᱨᱚᱜ ᱠᱟᱱᱟ ᱥᱮ᱾
ᱦᱳᱭ ᱟᱫᱚ ᱚᱲᱟᱜ ᱨᱮ ᱰᱟᱹᱝᱨᱤ ᱢᱮᱨᱚᱢ ᱡᱟᱦᱟᱸᱭ ᱰᱟᱹᱝᱨᱤ ᱠᱚ ᱡᱟᱦᱟᱸᱭ ᱨᱮᱱ ᱠᱚ ᱛᱟᱦᱮᱱᱟ᱾ ᱩᱱᱠᱩ ᱢᱟ ᱵᱩᱥᱩᱵ ᱠᱚᱢᱟ ᱞᱟᱜᱟᱣ ᱠᱚᱜᱮᱭᱟ ᱵᱟᱠᱷᱟᱱ ᱛᱟᱭᱚᱢ ᱫᱟᱨᱟᱢ ᱡᱚᱠᱷᱚᱱ ᱚ ᱵᱚᱨᱥᱟ ᱫᱤᱱ ᱫᱚ ᱰᱟᱹᱝᱨᱤ ᱠᱚ ᱵᱟᱭᱨᱮ ᱥᱮᱜ ᱦᱚ ᱵᱟᱢ ᱤᱫᱤ ᱫᱟᱲᱮ ᱟᱠᱚ᱾
ᱦᱮᱸ ᱦᱮᱸ ᱟᱫᱚ ᱵᱩᱥᱩᱵ ᱚᱱᱟ ᱞᱩᱵᱩᱜ ᱜᱷᱟᱴᱟ ᱠᱚᱜᱮ᱾ ᱟᱫᱚ ᱚᱱᱮ ᱚᱱᱟ ᱵᱟᱝ ᱧᱟᱢ ᱠᱷᱟᱹᱛᱤᱨ ᱛᱮ ᱡᱚᱛᱚ ᱫᱚ ᱵᱟᱝ ᱤᱨ ᱫᱚ ᱤᱨᱚᱜ ᱜᱮᱭᱟ ᱢᱮᱥᱤᱱ ᱠᱚᱛᱮ ᱟᱫᱚ ᱚᱱᱟᱫᱚ ᱮᱭᱟ ᱥᱮᱬᱟ ᱥᱮᱬᱟ ᱛᱟᱦᱮᱱᱟ ᱢᱤᱫ ᱫᱷᱟᱣ ᱡᱟᱦᱟᱸᱜ ᱜᱮ ᱵᱟᱨ ᱯᱮ ᱦᱚᱲ ᱟᱠᱚᱣᱟᱜ ᱠᱷᱮᱛ ᱠᱩᱥᱤ ᱦᱚᱪᱚᱭᱟ‍‌᱾ ᱥᱚᱨᱤ ᱤᱨ ᱦᱚᱪᱚᱭ ᱟᱨᱠᱤ ᱤᱱᱟᱹ ᱥᱚᱢᱚᱭ ᱨᱮᱜᱮ ᱟᱫᱚ ᱢᱤᱫᱵᱟᱨ ᱡᱟᱦᱟᱸᱭᱟᱜ ᱛᱟᱦᱮᱱ ᱛᱟᱠᱚᱣᱟ ᱩᱱᱠᱩ ᱠᱚ ᱤᱨ ᱦᱚᱪᱚᱭᱟ ᱚᱱᱟ ᱥᱚᱢᱚᱭ᱾ ᱦᱩᱸ ᱟᱨ ᱵᱟᱠᱷᱟᱱ ᱟᱵᱚ ᱠᱚᱫᱚ ᱪᱮᱫ ᱪᱟᱞᱤ ᱠᱚ ᱩᱱᱠᱩ ᱜᱚᱲᱟ ᱚᱲᱟᱜ ᱠᱚᱫᱚ ᱦᱟᱸᱜ ᱟᱵᱚ ᱫᱚ ᱵᱩᱥᱩᱵ ᱚᱲᱟᱜ ᱪᱟᱞᱤ ᱠᱚᱜᱮ ᱦᱟᱸᱜ ᱚᱱᱟ ᱜᱮ ᱛᱟᱵᱚᱱ ᱪᱟᱞᱤᱛᱚ ᱟᱨ ᱚᱱᱟᱜᱮ ᱡᱩᱫᱤ ᱵᱚᱱ ᱚᱱᱠᱟ ᱢᱟᱰᱟ ᱦᱚᱪᱚᱭᱟ ᱯᱚᱨᱮᱛᱮ ᱵᱟᱝ ᱡᱤᱴᱟᱹᱜ ᱛᱟᱵᱚᱱᱟ ᱟᱵᱚᱣᱟᱜ ᱜᱮ
ᱦᱳᱭ ᱚᱱᱟ ᱦᱚᱸ ᱠᱟᱛᱷᱟ ᱠᱟᱱ ᱜᱮᱭᱟ ᱟᱫᱚ ᱟᱭᱢᱟ ᱦᱚᱲᱜᱮ ᱢᱮᱱᱟᱜᱮᱱᱟᱜ ᱠᱚᱣᱟ ᱡᱟᱦᱟᱸᱭ ᱠᱚ ᱮᱱ ᱡᱩᱫᱤ ᱮᱠᱷᱚᱱ ᱫᱚ ᱱᱟᱦᱟᱜ ᱴᱤᱱ ᱮᱰᱵᱮᱥᱴᱟᱨ ᱛᱮ ᱠᱚ ᱫᱟᱞᱚᱠ ᱟᱠᱟᱫᱟ ᱟᱨᱦᱚᱸ ᱟᱭᱢᱟ ᱦᱚᱲᱟᱜ ᱜᱮ ᱚᱱᱠᱟ ᱦᱮᱱᱟᱜ ᱜᱮᱭᱟ ᱡᱟᱦᱟᱸ ᱫᱚ ᱵᱩᱥᱩᱯ ᱛᱮᱠᱚ ᱫᱟᱞᱚᱵ ᱟᱠᱟᱫᱟ ᱟᱫᱚ ᱩᱱᱠᱩ ᱞᱟᱹᱜᱤᱫ ᱦ ᱱᱟ ᱦᱩᱸ ᱥᱩᱵ ᱫᱚ ᱞᱟᱹᱠᱛᱤ ᱠᱟᱱ ᱜᱮᱭᱟ ᱟ ᱡᱫᱤ ᱚᱱᱠᱟᱤ ᱢᱮᱥᱤᱱ ᱛᱮᱢ ᱤᱨ ᱦᱚᱪᱚ ᱞᱮᱠᱷᱟᱱ ᱛᱟᱦᱚᱞᱮ ᱠᱷᱟᱱ ᱫᱚ ᱟᱫᱚ ᱛᱟᱭᱚᱢ ᱫᱟᱨᱟᱢ ᱟᱹᱰᱤ ᱮᱸᱴᱠᱮᱴᱚᱲᱮ ᱟᱨ ᱛᱟᱭᱚᱢ ᱫᱟᱨᱟᱢ ᱡᱚᱠᱷᱚᱱ ᱠᱤᱨᱤᱧᱟ ᱛᱚᱠᱷᱚᱱ ᱚᱱᱟ ᱚᱱᱟ ᱦᱚᱸ ᱟᱹᱰᱤ ᱡᱟᱹᱥᱛᱤ ᱯᱟᱲᱟᱣᱟᱢ
ᱦᱮᱸ ᱦᱮᱸ ᱟᱨ ᱱᱤᱛᱚᱜᱜ ᱫᱚ ᱦᱟᱸᱜ ᱟᱵᱚ ᱟᱵᱚ ᱥᱚᱢᱟᱡ ᱨᱮᱫᱚ ᱦᱟᱜ ᱵᱤᱦᱟᱹ ᱵᱟᱯᱞᱟ ᱠᱚᱨᱮ ᱫᱚ ᱦᱟᱸᱜ ᱵᱩᱥᱩᱵ ᱯᱟᱲᱦᱚᱭ ᱜᱮᱠᱚ ᱧᱮᱞ ᱟᱛᱚ ᱦ ᱠᱩᱰᱟᱹᱢ ᱥᱮ ᱟᱬᱜᱚ ᱛᱚᱨᱟ ᱟᱫᱚ ᱚᱱᱟ ᱠᱚᱦᱚᱸ ᱵᱟᱝ ᱚᱱᱠᱟ ᱠᱚ ᱢᱮᱱᱟ ᱡᱮ ᱵᱟᱝ ᱛᱟᱦᱞᱮ ᱚᱠᱟᱞᱮᱠᱟ ᱚᱲᱟᱜ ᱨᱮᱵᱚᱱ ᱯᱮᱲᱟᱜ ᱠᱟᱱᱟ ᱱᱚᱝᱠᱟ ᱫᱚᱢᱮ ᱠᱚ ᱦᱤᱥᱟᱹᱵᱛᱚ ᱟᱫᱚ ᱚᱱᱟᱛᱮ ᱢᱮᱱᱟᱜ-ᱟ ᱵᱟᱝ ᱤᱭᱟᱹ ᱠᱷᱚᱲ ᱠᱚᱫᱚ ᱛᱟᱦᱮᱱ ᱢᱟ ᱵᱩᱥᱩᱵ ᱠᱚᱫᱚ ᱵᱟᱝ ᱯᱮᱲᱟ ᱦᱚᱸᱠᱚ ᱢᱮᱱ ᱫᱟᱲᱮᱭᱟᱜᱼᱟ ᱵᱟᱝ ᱦᱟᱥᱟ ᱡᱟᱭᱜᱟ ᱡᱚᱢ ᱫᱚᱠᱚ ᱮᱢ ᱫᱟᱲᱮᱭᱟᱭ ᱜᱮᱭᱟ᱾
ᱦᱳᱭ ᱚᱱᱟ ᱠᱚᱦᱚᱸ ᱠᱚ ᱧᱮᱞᱮᱫ ᱜᱮᱭᱟ ᱱᱟᱦᱟᱜ ᱫᱚ, ᱟᱫᱚ ᱡᱟᱦᱟᱸᱭ ᱜᱮ ᱠᱩᱲᱤ ᱜᱤᱫᱽᱨᱟᱹᱭ ᱮᱢᱟᱭ ᱩᱱᱤ ᱦᱚᱸᱛᱚ ᱟᱥᱚᱜᱼᱟ ᱡᱮ ᱠᱟᱹᱴᱤᱡ ᱚᱲᱟᱜ ᱨᱮ ᱪᱟᱥ ᱠᱟᱛᱮᱜ ᱠᱚ ᱡᱚᱢ ᱫᱟᱲᱮᱜ ᱢᱟ᱾ ᱚᱱᱠᱟ ᱛᱚ ᱩᱱᱤᱭᱟᱜ ᱟᱥᱛᱚ ᱛᱟᱦᱮᱱ ᱜᱮᱭᱟ, ᱟᱨ ᱵᱟᱝᱠᱷᱟᱱ ᱫᱚ ᱡᱟᱹᱯᱤᱫ ᱠᱷᱟᱹᱛᱤᱨ ᱛᱚ ᱟᱨ ᱠᱩᱲᱤ ᱜᱤᱫᱽᱨᱟᱹ ᱵᱟᱭ ᱮᱢ ᱛᱟᱭᱟ ᱟᱢᱴᱷᱮᱱ᱾
ᱦᱮᱸ ᱱᱤᱛᱚᱜ ᱫᱚ ᱦᱟᱜ ᱛᱚ